ᱦᱮᱸ ᱟᱸᱡᱚᱢᱚᱜ ᱠᱟᱱᱟ?
ᱦᱳᱭ ᱟᱸᱡᱚᱢᱚᱜ ᱠᱟᱱᱟ ᱾
ᱟᱪᱪᱷᱟ ᱡᱟᱹᱥᱛᱤ ᱵᱟᱝ ᱞᱟᱹᱭ ᱠᱟᱛᱮ ᱦᱟᱸᱜ ᱥᱟᱛᱟᱢ ᱪᱮᱛᱟᱱ ᱨᱮ ᱨᱚᱲ ᱞᱮᱠᱷᱟᱱ ᱜᱮ ᱱᱟᱯᱟᱭᱚᱜᱼᱟ ᱾
ᱦᱳᱭ ᱮᱠᱟᱞ ᱮᱠᱟᱞ ᱾
ᱦᱮᱸ ᱛᱟᱦᱚᱞᱮ ᱞᱟᱹᱭᱮᱫ ᱛᱟᱦᱮᱱᱤᱧ ᱦᱚᱜᱼᱚᱭ ᱡᱟᱸᱦᱟᱸ ᱨᱳᱜᱽ ᱟᱡᱟᱨ ᱟᱨᱠᱤ ᱚᱱᱮ ᱚᱱᱟ ᱤᱫᱤ ᱠᱟᱛᱮᱜᱮ ᱨᱚᱲ ᱞᱮᱠᱷᱟᱱ ᱱᱟᱯᱟᱭ ᱠᱚᱜᱼᱟ ᱦᱩᱱᱟᱹᱝ᱾
ᱟᱹᱰᱤ ᱢᱚᱡᱽ ᱟᱸ ᱛᱚ ᱛᱟᱦᱚᱞᱮ ᱟᱢᱜᱮ ᱯᱳᱭᱞᱳ ᱮᱛᱚᱦᱚᱵ ᱛᱟᱞᱟᱝ ᱢᱮ ᱚᱠᱟ ᱞᱮᱠᱟᱞᱟᱝ ᱨᱚᱯᱚᱲᱟ᱾
ᱟᱪᱷᱟ ᱟᱪᱪᱷᱟ ᱦᱮᱸ ᱞᱟᱹᱭᱫᱟᱹᱧ ᱦᱟᱸᱜ, ᱟᱫᱚ ᱛᱟᱨᱟᱜ ᱡᱟᱹᱥᱛᱤ ᱠᱟᱭ ᱛᱮᱜᱮ ᱧᱮᱞᱚᱜ ᱠᱟᱱᱟ ᱢᱟᱱᱮ ᱟᱭᱢᱟ ᱦᱚᱲᱜᱮ ᱢᱟᱱᱮ ᱠᱚᱢ ᱩᱢᱮᱨ ᱨᱮ ᱟᱭᱢᱟ ᱞᱮᱠᱟᱱ ᱨᱳᱜᱽ ᱟᱡᱟᱨ ᱨᱮᱠᱚ ᱯᱟᱲᱟᱜ ᱠᱟᱱᱟ ᱦᱮᱸ ᱥᱮ᱾ ᱢᱟᱱᱮ ᱩᱱᱫᱤᱱ ᱢᱟᱱᱮ ᱯᱟᱹᱦᱤᱞ ᱦᱟᱯᱲᱟᱢ ᱠᱚ ᱡᱟᱸᱦᱟᱸ ᱞᱮᱠᱟ ᱡᱟᱸᱦᱟᱸ ᱛᱤᱱᱟᱹᱜ ᱫᱤᱱ ᱠᱚ ᱵᱟᱧᱪᱟᱜ ᱛᱟᱦᱮᱸᱫ, ᱟᱵᱚ ᱱᱮᱛᱟᱨ ᱦᱚᱲ ᱫᱚ ᱦᱟᱸᱜ ᱚᱱᱠᱟ ᱵᱟᱵᱚᱱ ᱵᱟᱧᱪᱟᱜ ᱠᱟᱱᱟ, ᱢᱟᱱᱮ ᱟᱭᱢᱟ ᱛᱟᱲᱟᱛᱟᱲᱤ ᱢᱟᱱᱮ ᱟᱭᱢᱟ ᱮ ᱟᱹᱰᱤ ᱞᱚᱜᱚᱱ ᱫᱷᱟᱨᱟ ᱜᱮ ᱦᱟᱸᱜ ᱵᱚᱱ ᱮ ᱫᱷᱟᱹᱨᱛᱤ ᱯᱩᱨᱤ ᱠᱚᱵᱚᱱ ᱵᱟᱹᱜᱤᱭᱟᱜ ᱠᱟᱱᱟ ᱚᱱᱮ ᱚᱱᱠᱟ ᱧᱮᱞᱚᱜ ᱠᱟᱱᱟ᱾ ᱚᱱᱟ ᱥᱟᱶᱛᱮ ᱠᱟᱹᱴᱤᱡ ᱩᱢᱮᱨ ᱠᱷᱚᱱᱟᱜ ᱜᱮ ᱟᱭᱢᱟ ᱞᱮᱠᱟᱱᱟᱜ ᱨᱩᱣᱟᱹ ᱦᱟᱹᱥᱩ ᱠᱚᱦᱚᱸ ᱧᱮᱞᱚᱜ ᱠᱟᱱᱟ᱾ ᱡᱟᱸᱦᱟᱸ ᱫᱚ ᱩᱢᱮᱨᱟᱱ ᱦᱚᱲ ᱠᱚᱣᱟᱜ ᱨᱩᱣᱟᱹ ᱦᱟᱹᱥᱩ ᱦᱚᱸ ᱠᱟᱹᱴᱤᱡ ᱮ ᱜᱤᱫᱽᱨᱟᱹ ᱴᱷᱮᱱ ᱦᱚᱸ ᱚᱱᱠᱟᱱᱟᱜ ᱦᱤᱡᱩᱜ ᱠᱟᱱᱟ᱾ ᱟᱫᱚ ᱱᱚᱣᱟ ᱤᱫᱤ ᱠᱟᱛᱮ ᱢᱤᱫᱵᱟᱨ ᱠᱟᱛᱷᱟ ᱟᱢᱮᱢ ᱞᱟᱹᱭ ᱞᱮᱠᱷᱟᱱ ᱱᱟᱯᱟᱭ ᱠᱚᱜᱼᱟ ᱦᱩᱱᱟᱹᱝ᱾
ᱦᱩᱸ, ᱟᱪᱪᱷᱟ ᱡᱟᱹᱥᱛᱤ ᱠᱟᱭ ᱛᱮ ᱠᱚᱢ ᱩᱢᱨᱮᱱ ᱡᱟᱸᱦᱟᱸᱭ ᱜᱤᱫᱽᱨᱟᱹ ᱠᱚ ᱨᱳᱜᱽ ᱟᱡᱟᱨ ᱨᱮᱠᱚ ᱯᱟᱲᱟᱜ ᱠᱟᱱᱟ ᱚᱱᱟ ᱤᱫᱤ ᱠᱟᱛᱮᱜ ᱛᱚ᱾ ᱦᱳᱭ ᱦᱳᱭ ᱱᱤᱛᱳᱜ ᱯᱨᱚᱛᱷᱚᱢᱚᱛᱚ ᱧᱮᱞᱚᱜᱚᱜᱼᱟ ᱜᱤᱫᱽᱨᱟᱹ ᱠᱚ ᱟᱡᱟᱨᱚᱜ ᱠᱟᱱᱟ ᱠᱚ ᱡᱟᱹᱥᱛᱤ ᱡᱟᱸᱦᱟᱸᱭ ᱠᱚᱢ ᱩᱢᱮᱨ ᱨᱮ ᱠᱚ ᱵᱟᱯᱞᱟᱜ ᱠᱟᱱᱟ ᱠᱚ᱾
ᱟᱪᱪᱷᱟ ᱟᱪᱪᱷᱟ
ᱦᱮᱸ ᱟ ᱱᱤᱛᱚᱜ ᱚᱱᱟ ᱟᱹᱰᱤ ᱡᱟᱹᱥᱛᱤ ᱧᱮᱞᱚᱜᱚᱜ ᱠᱟᱱᱟ ᱟᱵᱚ ᱥᱚᱢᱟᱡ ᱨᱮ᱾
ᱦᱮᱸ ᱵᱟᱝᱢᱟ ᱚᱱᱠᱟ ᱠᱚᱢ ᱩᱢᱮᱨ ᱨᱮᱠᱚ ᱵᱟᱯᱞᱟᱜ ᱠᱟᱱᱟ ᱠᱚ ᱥᱮ ᱟᱠᱚᱨᱮᱱ ᱜᱤᱫᱽᱨᱟᱹ ᱠᱚᱣᱟᱜ ᱦᱚᱸ ᱨᱳᱜᱽ ᱟᱡᱟᱨ ᱡᱟᱹᱥᱛᱤ ᱦᱩᱭᱩᱜᱚᱜ ᱠᱟᱱᱟ᱾
ᱦᱮᱸ
ᱟᱨᱦᱚᱸ ᱚᱝᱠᱟ ᱜᱮ ᱧᱮᱞᱚᱜᱚᱜ ᱠᱟᱱᱟ ᱡᱮ ᱟᱵᱚ ᱡᱚᱢ ᱧᱩ ᱪᱮᱛᱟᱱ ᱢᱤᱫᱴᱟᱝ ᱚᱝᱠᱟ ᱵᱟᱝ ᱦᱳᱭᱳᱜ ᱠᱟᱱᱟ ᱯᱟᱹᱦᱤᱞ ᱡᱟᱸᱦᱟᱸ ᱞᱮᱠᱟ ᱟᱲᱟᱜ ᱥᱟᱠᱟᱢ ᱵᱚ ᱡᱚᱢᱮᱫ ᱛᱟᱦᱮᱱᱟ,
ᱦᱮᱸ
ᱱᱤᱛᱳᱜ ᱫᱚ ᱚᱝᱠᱟ ᱟᱲᱟᱜ ᱥᱟᱠᱟᱢ ᱵᱟᱝ ᱡᱚᱢᱚᱜᱚᱜ ᱠᱟᱱᱟ ᱾ ᱥᱮ ᱫᱚᱠᱟᱱ ᱨᱮᱱᱟᱜ, ᱡᱟᱸᱦᱟᱸ ᱦᱟᱱᱮ ᱯᱮ ᱵᱟᱨᱢᱟᱥ ᱥᱮ ᱪᱚᱞᱞᱤᱥ ᱯᱚᱸᱭᱛᱟᱞᱞᱤᱥ ᱫᱤᱱ ᱛᱮᱜᱮ ᱥᱤᱢ ᱠᱚᱠᱚ ᱦᱩᱭᱩᱜ ᱠᱟᱱ ᱨᱟᱱ ᱢᱩᱨᱜᱟᱹᱱ ᱠᱟᱛᱮᱫ, ᱩᱝᱠᱩ ᱥᱤᱢ ᱠᱚ ᱠᱤᱨᱤᱧ ᱠᱟᱛᱮᱫ ᱵᱚᱱ ᱡᱚᱢᱮᱫ ᱠᱚᱣᱟ ᱾
ᱦᱮᱸ ᱦᱮᱸ ᱦᱮᱸ ᱾
ᱟᱫᱚ ᱚᱱᱟ ᱠᱚ ᱡᱚᱢ ᱠᱟᱛᱮ ᱦᱚᱸ ᱟᱹᱰᱤ ᱜᱟᱱ ᱠᱚ ᱟᱡᱟᱨ ᱦᱩᱭᱩᱜᱚᱜ ᱠᱟᱱᱟ᱾
ᱦᱮᱸ ᱾
ᱟᱨᱦᱚᱸ ᱚᱱᱠᱟ ᱢᱮᱱᱟᱜᱼᱟ ᱾ ᱡᱮ ᱟᱹᱛᱩ ᱚᱲᱟᱜ ᱠᱚᱨᱮ ᱧᱮᱞᱚᱜᱚᱜ ᱠᱟᱱ ᱮᱜ ᱠᱟᱹᱴᱤᱡ ᱞᱟᱡ ᱦᱟᱹᱥᱩ ᱠᱚ ᱦᱩᱭ ᱞᱮᱝᱠᱷᱟᱱ ᱜᱤᱫᱽᱨᱟᱹ ᱠᱚ ᱤᱭᱟ. ᱫᱟᱠᱛᱟᱨ ᱴᱷᱮᱱ ᱵᱟᱝ ᱤᱫᱤ ᱠᱟᱛᱮᱫ ᱡᱟᱸᱦᱟᱸᱭ ᱢᱤᱫᱴᱟᱝ ᱚᱡᱷᱟ ᱵᱩᱲᱦᱤ ᱢᱮᱱᱟᱭ, ᱩᱱᱤ ᱩᱱᱤ ᱴᱷᱮᱱ ᱠᱚ ᱤᱫᱤᱭᱮ ᱠᱟᱱᱟ ᱥᱮ ᱚᱸᱰᱮ ᱠᱷᱚᱱ ᱠᱚ ᱚᱝ ᱵᱟᱲᱟ ᱦᱚᱪᱚᱭᱮ ᱠᱟᱱᱟ᱾
ᱦᱮᱸ ᱦᱮᱸ
ᱚᱱᱟ ᱠᱚ ᱠᱟᱛᱮᱜ ᱧᱮᱞᱚᱜ ᱠᱟᱱᱟ ᱵᱟᱝ ᱨᱳᱜᱽ ᱟᱡᱟᱨ ᱟᱨᱦᱚᱸ ᱡᱟᱹᱥᱛᱤ ᱜᱮ ᱵᱟᱹᱲᱛᱤ ᱤᱫᱤᱜ ᱠᱟᱱᱟ᱾ ᱛᱚ ᱟᱢ ᱚᱠᱟ ᱞᱮᱠᱟᱢ ᱢᱚᱱᱮ ᱜᱮᱭᱟ, ᱛᱚ ᱟᱢᱦᱚᱸ ᱠᱟᱹᱴᱤᱡ ᱮᱢ ᱞᱟᱹᱭᱟᱜ ᱠᱷᱟᱱ ᱟᱹᱰᱤ ᱵᱮᱥ ᱠᱚᱜ-ᱟ᱾
ᱦᱮᱸ ᱞᱟᱹᱭᱫᱟᱹᱧ᱾ ᱢᱟᱱᱮ ᱯᱳᱭᱞᱳ ᱡᱟᱦᱟᱸ ᱯᱚᱭᱮᱱᱴ ᱮᱢ ᱞᱟᱹᱭ ᱠᱮᱫᱟ ᱡᱮ ᱠᱟᱹᱴᱤᱡ ᱩᱢᱮᱨ ᱨᱮᱠᱚ ᱵᱟᱯᱞᱟᱜ ᱠᱟᱱᱟ, ᱟᱸ ᱚᱱᱟ ᱦᱚᱛᱮ ᱛᱮ ᱦᱳᱭᱛᱳ ᱨᱳᱜᱽ ᱟᱡᱟᱨ ᱦᱩᱭᱩᱜ ᱠᱟᱱᱟ, ᱱᱚᱣᱟ ᱫᱚ ᱟᱹᱰᱤ ᱢᱤᱫᱴᱟᱹᱝ ᱢᱟᱱᱮ ᱟᱹᱰᱤ ᱱᱟᱯᱟᱭ ᱯᱚᱭᱮᱱᱴ ᱦᱟᱸᱜ ᱮᱢ ᱥᱟᱵ ᱨᱟᱠᱟᱵ ᱟᱠᱟᱜ-ᱟ᱾ ᱯᱨᱚᱛᱷᱚ ᱢᱚ ᱛᱚ ᱱᱩᱠᱩ ᱡᱟᱦᱟᱸᱭ ᱜᱤᱫᱽᱨᱟᱹ ᱠᱚ ᱡᱟᱶᱟᱭ ᱵᱟ ᱯᱞᱟᱜ ᱠᱟᱱᱟ ᱩᱱᱠᱩᱣᱟᱜ ᱛᱚ ᱟᱠᱚᱣᱟᱜ ᱛᱚ ᱴᱷᱤᱠ ᱴᱷᱟᱠ ᱩᱢᱮᱨ ᱵᱟᱝ ᱦᱩᱭ ᱠᱟᱱᱟ ᱦᱮᱸᱥᱮ, ᱠᱤᱱᱛᱩ ᱟᱣᱨᱤ ᱩᱢᱮᱨ ᱦᱩᱭᱩᱜ ᱨᱮᱜᱮ ᱡᱩᱫᱤᱢ ᱵᱟᱯᱞᱟᱜ-ᱟ ᱥᱟᱶᱛᱮ ᱜᱤᱫᱽᱨᱟᱹ ᱠᱚᱠᱚ ᱦᱩᱭ ᱞᱮᱝᱠᱷᱟᱱ ᱟᱫᱚ ᱢᱟᱱᱮ ᱩᱱᱠᱩ ᱪᱮᱛᱟᱱ ᱨᱮ ᱢᱟᱱᱮ ᱯᱩᱥᱴᱤ ᱨᱮᱱᱟᱜ ᱡᱟᱦᱟᱸ ᱢᱤᱫᱴᱮᱡ ᱯᱚᱨᱤᱢᱟᱱ ᱚᱱᱟ ᱫᱚ ᱟᱹᱰᱤ ᱛᱮᱫ ᱠᱚᱢᱚᱜ-ᱟ ᱢᱟᱱᱮ ᱯᱩᱥᱴᱤ ᱡᱟᱛᱤᱭᱚ ᱢᱟᱱᱮ ᱚᱝ ᱠᱟᱱᱟᱜ ᱟᱸ ᱢᱟᱱᱮ ᱚᱝᱠᱟᱱ ᱜᱤᱫᱽᱨᱟᱹ ᱫᱚ ᱟᱫᱚ ᱵᱟᱠᱚ ᱡᱟᱱᱟᱢᱚᱜ-ᱟ, ᱧᱮᱞ ᱢᱮ ᱦᱚᱭᱛᱚ ᱦᱟᱸᱜ ᱟᱭᱢᱟ ᱞᱮᱠᱟᱱᱟᱜ ᱨᱳᱜᱽ ᱟᱡᱟᱨ ᱨᱮᱠᱚ ᱯᱟᱲᱟᱜ-ᱟ, ᱚᱱᱟ ᱥᱟᱶᱛᱮ ᱱᱮᱛᱟᱨ ᱟᱵᱚ ᱡᱩᱫᱤ ᱵᱚᱱ ᱧᱮᱞᱟ ᱚᱱᱟ ᱡᱟᱦᱟᱸ ᱱᱮᱛᱟᱨ ᱫᱚ ᱟᱭᱢᱟ ᱞᱮᱠᱟᱱᱟᱜ ᱥᱩᱡᱳᱜᱽ ᱥᱩᱵᱤᱫᱷᱟ ᱠᱚ ᱳᱰᱳᱜ ᱟᱠᱟᱱᱟ, ᱟ ᱢᱮᱱᱫᱚ ᱡᱟᱶᱟᱭ ᱵᱟᱯᱞᱟ ᱞᱟᱦᱟ ᱨᱮ ᱦᱚᱭ ᱛᱚ ᱚᱝᱠᱟ, ᱛᱷᱮᱞᱟᱥᱤᱢᱤᱭᱟ ᱡᱟᱦᱟᱸ ᱢᱤᱫᱴᱮᱱ ᱴᱮᱥᱴ ᱦᱩᱭᱩᱜ ᱜᱮᱭᱟ, ᱚᱱᱮ ᱚᱱᱟ ᱠᱚᱠᱚ ᱴᱮᱥᱴ ᱜᱮᱭᱟ ᱟᱨᱠᱤ, ᱟᱫᱚ ᱡᱩᱫᱤ ᱚᱱᱮ ᱚᱝᱠᱟ ᱟᱸ ᱵᱟᱱᱟᱨ ᱡᱩᱫᱤ ᱵᱟᱯᱞᱟᱜ ᱠᱟᱱᱟ ᱠᱤᱱ ᱵᱟᱨ ᱦᱚᱲ, ᱵᱟᱱᱟᱨ ᱜᱮ ᱡᱩᱫᱤ ᱛᱷᱮᱞᱟᱥᱤᱢᱤᱭᱟ ᱠᱤᱱ ᱛᱟᱦᱮᱸᱱᱟ ᱟᱨ ᱛᱟᱦᱚᱞᱮ ᱩᱝᱠᱤᱱ ᱢᱚᱫᱽᱫᱷᱮ ᱨᱮ ᱡᱟᱦᱟᱸ ᱢᱤᱫᱴᱮᱝ ᱜᱤᱫᱽᱨᱟᱹᱭ ᱡᱟᱱᱟᱢᱚᱜ-ᱟ ᱥᱮ ᱛᱟᱦᱚᱞᱮ ᱩᱱᱤ ᱫᱚ ᱟᱭᱢᱟ ᱞᱮᱠᱟᱱᱟᱜ ᱨᱳᱜᱽ ᱟᱡᱟᱨ ᱨᱮ ᱯᱟᱲᱟᱣ ᱫᱟᱲᱮᱜ-ᱟᱭ, ᱦᱚᱭᱛᱳ ᱢᱟᱱᱮ ᱠᱟᱹᱴᱤᱡ ᱩᱢᱮᱨ ᱨᱮᱜᱮ ᱦᱚᱭᱛᱳ ᱩᱱᱤ ᱫᱚ ᱜᱚᱡ ᱦᱚᱸᱭ ᱫᱟᱲᱮᱜ-ᱟ ᱚᱱᱮ ᱚᱱᱠᱟ ᱢᱤᱫᱴᱟᱹᱝ ᱮᱸᱻ ᱧᱮᱞᱚᱜ ᱠᱟᱱᱟ ᱟᱨᱠᱤ᱾
ᱦᱳᱭ ᱮᱠᱟᱞ ᱮᱠᱟᱞ᱾
ᱦᱮᱸ ᱚᱱᱟ ᱯᱚᱨᱮ ᱡᱟᱦᱟᱸ ᱱᱟᱦᱟᱜ ᱮᱢ ᱞᱟᱹᱭ ᱠᱮᱫᱟ ᱫᱤᱛᱤᱭᱚ ᱯᱚᱭᱮᱱᱴ, ᱡᱟᱦᱟᱸ ᱡᱮ ᱟᱛᱩ ᱚᱲᱟᱜ ᱠᱚᱨᱮ ᱡᱚᱫᱤ ᱞᱟᱡ ᱠᱚ ᱦᱟᱥᱩ ᱠᱚᱣᱟ ᱜᱤᱫᱽᱨᱟᱹ, ᱟᱨ ᱛᱟᱦᱞᱮ ᱩᱱᱠᱩ ᱫᱚ ᱦᱟᱸᱜ ᱮᱸ ᱢᱟᱱᱮ ᱰᱟᱠᱛᱟᱨ ᱴᱷᱮᱱ ᱵᱟᱝ ᱤᱫᱤ ᱠᱟᱛᱮᱜ ᱩᱱᱠᱩ ᱫᱚ ᱤᱫᱤᱜ ᱠᱚᱣᱟ ᱠᱚ ᱚᱡᱷᱟ ᱴᱷᱮᱱ ᱦᱮᱸ ᱥᱮ,
ᱦᱮᱸ᱾
ᱟᱫᱚ ᱱᱚᱣᱟ ᱫᱚ ᱢᱤᱫᱴᱟᱹᱝ ᱟᱵᱚᱣᱟᱜ ᱟᱸᱫᱷᱟ ᱯᱟᱹᱛᱤᱭᱟᱹᱣ ᱥᱮᱜ ᱪᱟᱞᱟᱜ ᱠᱟᱱᱟ ᱪᱮᱫᱟᱜ ᱥᱮ ᱦᱚᱭᱛᱳ ᱯᱟᱹᱦᱤᱞ ᱫᱚ ᱚᱝᱠᱟ ᱟᱨ ᱰᱟᱠᱛᱟᱨ ᱠᱚ ᱦᱚᱭᱛᱚ ᱵᱟᱠᱚ ᱛᱟᱦᱮᱸ ᱠᱟᱱᱟ ᱚᱱᱟ ᱦᱚᱥᱯᱤᱴᱟᱞ ᱠᱚ ᱨᱮᱱᱟᱜ ᱩᱱᱟᱹᱜ ᱥᱩᱡᱳᱜᱽ ᱥᱩᱵᱤᱫᱷᱟ ᱵᱟᱝ ᱛᱟᱦᱮᱸ ᱠᱟᱱᱟ ᱦᱮᱸ ᱥᱮ, ᱚᱱᱟ ᱠᱷᱟᱹ ᱛᱤᱨ ᱛᱮ ᱦᱚᱭᱛᱳ ᱚᱡᱷᱟ ᱠᱚ ᱚᱝᱠᱟᱱ ᱠᱩᱡ ᱚᱡᱷᱟ ᱠᱚ ᱛᱟᱦᱮᱸ ᱠᱟᱱᱟ ᱡᱟᱦᱟᱸ ᱫᱚ ᱟᱵᱚ ᱵᱚᱱ ᱯᱟᱹᱛᱤᱭᱟᱹᱣ ᱫᱟᱲᱮᱭᱟ ᱠᱚᱣᱟ, ᱟᱸ ᱚᱱᱮ ᱚᱝᱠᱟᱱ ᱢᱤᱫᱴᱟᱹᱝ ᱚᱡᱷᱟ ᱠᱚ ᱛᱟᱦᱮᱸ ᱠᱟᱱᱟ, ᱠᱤᱱᱛᱩ ᱱᱮᱛᱟᱨ ᱫᱚ ᱢᱤᱢᱤᱫ ᱴᱟᱹᱝ ᱢᱮᱱᱟᱜ ᱠᱚᱣᱟ ᱡᱟᱦᱟᱸ ᱫᱚ ᱥᱟᱨᱤ ᱚᱡᱷᱟ ᱫᱚᱠᱚ ᱵᱟᱝ ᱠᱟᱱᱟ, ᱢᱟᱱᱮ ᱯᱚᱭᱥᱟ ᱠᱚ ᱮᱲᱟᱣ ᱵᱟᱠᱷᱨᱟ ᱵᱟᱝ ᱠᱷᱟᱱ ᱡᱟᱦᱟᱸᱱᱟᱜ ᱚᱱᱮ ᱡᱟᱦᱟᱸᱱ ᱦᱟᱸᱜ ᱵᱚᱱ ᱮᱢ ᱠᱚᱫᱚ ᱩᱝᱠᱩ ᱥᱤᱢ ᱠᱚ, ᱢᱮᱨᱚᱢ ᱠᱚ ᱚᱱᱟ ᱠᱚ ᱮᱲᱟᱣ ᱵᱟᱠᱷᱨᱟ ᱩᱝᱠᱩ ᱫᱚ ᱦᱚᱭᱛᱚ ᱠᱟᱹᱴᱤᱡ ᱱᱟ ᱴᱚᱠ ᱦᱚᱸ ᱠᱚ ᱫᱟᱲᱮᱜ-ᱟ ᱚᱱᱮ ᱚᱝᱠᱟ ᱧᱮᱞ ᱟᱠᱟᱱᱟ, ᱦᱮᱸ ᱥᱮ, ᱢᱟᱱᱮ ᱩᱱᱫᱤᱱ ᱫᱚ ᱰᱟᱠᱛᱟᱨ ᱠᱚ ᱵᱟᱠᱚ ᱛᱟᱦᱮᱸ ᱠᱟᱱ ᱠᱷᱟᱹᱛᱤᱨ ᱚᱡᱷᱟ ᱴᱷᱮᱱ ᱠᱚ ᱪᱟᱞᱟᱜ ᱠᱟᱱᱹᱛᱟᱦᱮᱸᱜ ᱠᱤᱱᱛᱩ ᱱᱮᱛᱟᱨ ᱫᱚ ᱟᱵᱚ ᱥᱚᱨᱠᱟᱨ ᱡᱷᱚᱛᱚ ᱞᱮᱠᱟᱱᱟᱜ ᱢᱟᱱᱮ ᱥᱩᱡᱳᱜᱽ ᱥᱩᱵᱤᱫᱷᱟ ᱚᱝᱠᱟᱱᱟᱜ ᱮᱢ ᱠᱟᱜ ᱵᱚᱱᱟᱭ ᱡᱟᱦᱟᱸ ᱫᱚ ᱦᱮᱸ ᱢᱟᱱᱮ ᱰᱟᱠᱛᱟᱨ ᱴᱷᱮᱱ ᱤᱫᱤ ᱠᱟᱛᱮᱜ ᱟᱵᱚ ᱱᱟᱯᱟᱭ ᱚᱠᱚᱡ ᱵᱚᱱ ᱪᱤᱠᱤᱛ ᱥᱟ ᱦᱚᱪᱚ ᱫᱟᱲᱮᱭᱟ ᱠᱚᱣᱟ ᱜᱤᱫᱽᱨᱟᱹ ᱠᱚ, ᱦᱚᱸ ᱚᱱᱟ ᱪᱷᱟᱲᱟ ᱢᱟᱱᱮ ᱡᱮ ᱴᱟᱠᱟ ᱠᱟᱣᱰᱤ ᱠᱚ ᱞᱟᱜᱟᱜ-ᱟ ᱚᱝᱠᱟᱱ ᱠᱟᱛᱷᱟ ᱫᱚ ᱵᱟᱝ ᱢᱟᱱᱮ ᱯᱷᱨᱤ ᱛᱮᱦᱚᱸ ᱱᱮᱛᱟᱨ ᱪᱮ ᱠᱟᱯ ᱦᱩᱭᱩᱜ ᱠᱟᱱᱟ, ᱛᱚ ᱚᱱᱰᱮ ᱠᱷᱚᱱᱟᱜ ᱟᱵᱚ ᱵᱚᱱ ᱪᱮᱠᱟᱯ ᱫᱟᱲᱮᱭᱟ ᱠᱚᱣᱟ ᱦᱮᱸ
ᱦᱳᱭ ᱮᱠᱟᱞ ᱮᱠᱟᱞ᱾
ᱦᱮᱸ ᱟᱨ ᱚᱱᱟ ᱪᱷᱟᱲᱟ ᱦᱟᱸᱜ ᱡᱟᱦᱟᱸ ᱮᱸ ᱛᱨᱤᱯ ᱡᱟᱦᱟᱸ ᱦᱟᱸᱜ ᱞᱟᱹᱭ ᱠᱮᱫᱟᱢ, ᱢᱟᱱᱮ ᱱᱮᱛᱟᱨ ᱟᱵᱚ ᱟᱹᱰᱤ ᱵᱟᱹᱲ ᱛᱤ ᱚᱱᱮ ᱡᱟᱦᱟᱸ ᱫᱚ ᱯᱚᱸᱭᱛᱟᱞᱞᱤᱥ ᱫᱤᱱ ᱨᱮᱜᱮ ᱥᱤᱢ ᱠᱚ ᱢᱟᱨᱟᱝ ᱦᱚᱪᱚᱭᱮᱜ ᱠᱚᱣᱟ ᱥᱤᱢ ᱫᱚ ᱩᱱᱠᱩ ᱫᱚ ᱵᱟᱠᱚᱞ ᱵᱟᱵᱚᱱ ᱢᱮᱛᱟ ᱠᱚᱣᱟ ᱡᱟᱦᱟᱸ ᱫᱚ ᱯᱳᱞᱴᱨᱤ ᱦᱟᱸᱜ ᱵᱚᱱ ᱢᱮᱛᱟ ᱠᱚ ᱠᱟᱱᱟ ᱦᱮᱸ ᱥᱮ ᱾
ᱦᱮᱸ ᱦᱮᱸ ᱾
ᱦᱮᱸ ᱩᱝᱠᱩ ᱧᱮᱞ ᱠᱚᱢ ᱤᱧᱡᱮᱠᱥᱮᱱ ᱛᱮᱜᱮ ᱩᱝᱠᱩ ᱫᱚ ᱚᱱᱟ ᱡᱟᱦᱟᱸ ᱜᱨᱳᱛᱷ ᱦᱚᱨᱢᱚᱱ ᱠᱚ ᱮᱢᱟ ᱠᱚ ᱠᱟᱱᱟ ᱚᱱᱮ ᱚᱱᱟ ᱡᱚᱢ ᱠᱟᱛᱮ ᱜᱮ ᱩᱝᱠᱩ ᱫᱚᱠᱚ ᱢᱟᱨᱟᱝ ᱦᱚᱪᱚᱭᱮᱜ ᱠᱚᱣᱟ ᱾ ᱟᱨ ᱳᱝᱠᱳ ᱚᱱᱟ ᱡᱤᱞ ᱜᱮ ᱟᱵᱟᱵᱚᱱ ᱡᱚᱢ ᱮᱫᱟ, ᱛᱟᱦᱞᱮ ᱩᱝᱠᱩ ᱢᱚᱫᱽᱫᱷᱮᱨᱮ ᱡᱟᱦᱟᱸ ᱢᱤᱫᱴᱟᱝ ᱜᱨᱳᱛᱷ ᱦᱚᱨᱢᱚᱱ ᱥᱮ ᱡᱟᱦᱟᱸ ᱚᱱᱟ ᱚᱱᱟ ᱫᱚ ᱢᱤᱫᱴᱟᱝ ᱩᱸ ᱢᱟᱱᱮ ᱦᱟᱨᱟᱜ ᱞᱟᱹᱜᱤᱫ ᱛᱮ ᱩᱝᱠᱩ ᱫᱚ ᱛᱟᱲᱟᱛᱟᱲᱤ ᱠᱚ ᱦᱟᱨᱟᱜ ᱞᱟᱹᱜᱤᱫ ᱛᱮ ᱛᱟᱦᱚᱞᱮ ᱚᱱᱟ ᱠᱚ ᱮᱢᱟ ᱠᱚ ᱠᱟᱱᱟ, ᱛᱟᱦᱚᱞᱮ ᱚᱱᱟ ᱡᱚᱠᱷᱚᱱ ᱡᱤᱞ ᱟᱵᱚᱵᱚᱱ ᱡᱚᱢ ᱫᱟ, ᱛᱟᱦᱚᱞᱮ ᱚᱱᱟ ᱫᱚ ᱵᱟᱹᱭ ᱵᱟᱹᱭᱛᱮ ᱟᱵᱚᱣᱟᱜ ᱦᱚᱲᱢᱚ ᱨᱮ ᱵᱚᱞᱚᱱ ᱠᱟᱱᱟ, ᱦᱚᱲᱢᱚ ᱨᱮ ᱵᱚᱞᱚ ᱠᱟᱛᱮ ᱟᱭᱢᱟ ᱞᱮᱠᱟᱱ ᱨᱳᱜᱽ ᱟᱡᱟᱨ ᱮ ᱯᱟᱥᱱᱟᱣ ᱮᱫᱟ ᱦᱮᱸᱥᱮ ᱾
ᱦᱳᱭ
ᱦᱮᱸ, ᱚᱱᱟ ᱪᱷᱟᱲᱟ ᱟᱨᱦᱚᱸ ᱡᱩᱫᱤ ᱟᱵᱚ ᱵᱚᱱ ᱧᱮᱞ ᱫᱟᱲᱮᱭᱟᱜᱼᱟ ᱡᱮᱢᱚᱱ ᱱᱮᱛᱟᱨ ᱫᱚ ᱦᱟᱸᱜ ᱟ ᱡᱟᱹᱥᱛᱤ ᱡᱚᱢᱟᱜ ᱛᱮᱭᱟᱨ ᱠᱚᱨᱛᱮ ᱡᱚᱢᱟᱜ ᱫᱚ ᱵᱟᱝᱟ ᱡᱟᱹᱥᱛᱤ ᱯᱷᱚᱥᱚᱞ ᱡᱟᱦᱟᱱᱟᱜ ᱵᱚᱱ ᱟᱨᱡᱟᱣᱟ ᱛᱟᱦᱚᱞᱮ ᱵᱤᱥᱤᱨ ᱵᱷᱟᱜᱽ ᱜᱮ ᱚᱱᱟ ᱥᱟᱨ ᱵᱤᱥ ᱢᱟᱱᱮ ᱨᱟᱱ ᱠᱚ ᱡᱟᱹᱥᱛᱤ ᱵᱚᱱ ᱢᱮᱥᱟᱭᱮᱫᱟ, ᱦᱮᱸᱥᱮ ᱾ ᱢᱟᱱᱮ ᱚᱱᱟ ᱪᱟᱥ ᱚᱠᱛᱚ ᱦᱟᱸᱜ ᱡᱟᱦᱟᱸᱧ ᱞᱟᱹᱭᱫᱟ ᱡᱮᱢᱚᱱ ᱦᱩᱲᱩ ᱵᱚᱱ ᱪᱟᱥ ᱮᱫᱟ ᱾ ᱦᱩᱲᱩ ᱪᱟᱥ ᱥᱟᱨ ᱵᱚᱱ ᱮᱢ ᱫᱟ ᱩᱱᱫᱤᱱ ᱡᱮᱢᱚᱱ ᱡᱚᱭᱵᱚ ᱥᱟᱨ ᱡᱟᱦᱟᱸ ᱜᱩᱨᱤᱡ ᱛᱮᱜᱮ ᱠᱚ ᱤᱥᱤᱱ ᱛᱟᱦᱮᱸᱫ ᱠᱷᱚᱛ ᱛᱮᱜᱮ ᱠᱚ ᱤᱥᱤᱱ ᱛᱟᱦᱮᱸᱫ, ᱱᱮᱛᱟᱨ ᱫᱚ ᱚᱱᱟ ᱠᱚᱫᱚ ᱵᱟᱝ ᱧᱮᱞᱚᱜ ᱠᱟᱱᱟ, ᱡᱟᱹᱥᱛᱤ ᱥᱟᱨ ᱡᱟ ᱛᱤᱭᱚ ᱢᱟᱱᱮ ᱚᱱᱟ ᱥᱟᱨ ᱵᱤᱥ ᱵᱚᱱ ᱵᱮᱵᱚᱦᱟᱨ ᱮᱫᱟ, ᱛᱟᱦᱚᱞᱮ ᱚᱱᱟ ᱠᱚᱛᱮ ᱦᱚᱸ ᱟᱵᱚᱣᱟᱜ ᱦᱚᱲᱢᱚ ᱫᱚ ᱟᱹᱰᱤ ᱡᱩᱨ ᱨᱮ ᱠᱷᱚᱛᱤᱭᱮᱫᱟ ᱠᱤᱱᱛᱩ ᱟᱵᱚ ᱫᱚ ᱵᱟᱵᱚᱱ ᱵᱩᱡᱷᱟᱹᱣ ᱫᱟᱲᱮᱭᱟᱜ ᱠᱟᱱᱟ ᱾ ᱡᱟᱦᱟᱸ ᱠᱷᱟᱹᱛ
ᱦᱮᱸ ᱾
ᱛᱮ ᱟᱵᱚ ᱯᱟᱲᱟᱜ ᱠᱟᱱᱟ ᱦᱮᱸ ᱥᱮ, ᱚᱱᱟ ᱪᱷᱟᱲᱟ ᱟᱨᱦᱚᱸ ᱡᱩᱫᱤ ᱵᱚᱱ ᱧᱮᱞᱟ ᱱᱮ ᱛᱟᱨᱟᱜ ᱞᱟᱭᱚᱝ ᱟᱨ ᱩᱱᱫᱤᱱᱟᱜ ᱞᱟᱭᱚᱝ ᱢᱚᱫᱽᱫᱷᱮ ᱨᱮ ᱟᱹᱰᱤ ᱯᱷᱟᱨᱟᱠ ᱢᱮᱱᱟᱜᱼᱟ, ᱪᱮᱫᱟᱜ ᱥᱮ ᱱᱮᱛᱟᱨᱟᱜ ᱞᱟᱭᱚᱝ ᱨᱮ ᱡᱟᱹᱥᱛᱤ ᱠᱟᱭ ᱛᱮ ᱢᱟᱱᱮ ᱡᱟᱦᱟᱸ ᱫᱩᱥᱟᱹᱣ ᱡᱮ ᱡᱟᱦᱟᱸ ᱯᱚᱞᱤᱭᱩᱥᱚᱱ ᱠᱚ ᱞᱟᱹᱭᱟ ᱚᱱᱮ ᱚᱱᱟ ᱟᱹᱰᱤ ᱵᱟᱹᱲᱛᱤ ᱢᱮᱱᱟᱜᱼᱟ, ᱦᱮᱸᱥᱮ ᱾ ᱚᱱᱮ ᱡᱟᱦᱟᱸ ᱮᱸ ᱞᱟᱭᱚᱝ ᱠᱚᱨᱮᱜ ᱢᱟᱱᱮ ᱮᱸ ᱵᱟᱡᱟᱨ ᱠᱚᱨᱮ ᱡᱟᱹᱥᱛᱤ ᱧᱮᱞᱚᱜ ᱠᱟᱱᱟ ᱾ ᱮᱸ ᱢᱟᱱᱮ ᱚᱱᱟ ᱡᱟᱦᱟᱸ ᱜᱟᱹᱰᱤ ᱠᱚᱠᱚ ᱪᱟᱹᱞᱩᱭᱮᱫᱟ ᱚᱱᱟ ᱨᱮᱱᱟᱜ ᱡᱟᱦᱟᱸ ᱫᱷᱩᱣᱟᱹ ᱥᱟᱶᱛᱮ ᱚᱱᱟ ᱠᱟᱹᱨᱠᱷᱟᱱᱟ ᱠᱚᱨᱮᱱᱟᱜ ᱡᱟᱦᱟᱸᱛᱤᱱᱟᱹᱜ ᱜᱮ ᱢᱟᱱᱮ ᱡᱟᱦᱟᱸᱞᱮᱠᱟᱱ ᱚᱱᱟ ᱵᱟᱹᱲᱤᱡ ᱫᱷᱩᱣᱟᱹ ᱠᱚᱫᱚ ᱦᱮᱸ ᱚᱱᱟ ᱠᱚᱫᱚ ᱡᱷᱚᱛᱚ ᱚᱸᱻ ᱚᱸᱻ ᱢᱟᱱᱮ ᱟᱵᱚᱣᱟᱜ ᱞᱟᱭᱚᱝ ᱨᱮ ᱢᱮᱥᱟᱜ ᱠᱟᱱᱟ ᱡᱟᱦᱟᱸ ᱯᱚᱨᱤᱵᱮᱥ ᱨᱮ ᱢᱮᱥᱟᱜ ᱠᱟᱱᱟ ᱾ ᱦᱚᱭ ᱨᱮ ᱢᱮᱥᱟᱜ ᱠᱟᱱᱟ, ᱚᱱᱟ ᱦᱚᱭ ᱜᱮᱛ ᱛᱚ ᱟᱵᱚ ᱵᱚᱱ ᱮ ᱢᱟᱱᱮ ᱚᱠᱥᱤᱡᱮᱱ ᱟᱵᱚᱣᱟᱜ ᱦᱚᱲᱢᱚ ᱨᱮ ᱵᱚᱞᱚᱱ ᱠᱟᱱᱟ ᱦᱮᱸᱥᱮ, ᱛᱟᱦᱚᱞᱮ ᱚᱱᱟ ᱦᱚᱭ ᱫᱚ ᱡᱟᱦᱟᱸ ᱚᱱᱟ ᱫᱷᱩᱣᱟᱹ ᱚᱱᱟ ᱫᱚ ᱵᱟᱹᱲᱤᱡ ᱫᱷᱩᱣᱟᱹ ᱠᱟᱱᱟ ᱚᱱᱟ ᱦᱚᱭ ᱨᱮ ᱢᱮᱥᱟ ᱠᱟᱛᱮ ᱟᱵᱚ ᱚᱱᱟ ᱵᱚᱱ ᱮᱸ ᱢᱟᱱᱮ ᱢᱩ ᱥᱮᱫ ᱛᱮᱵᱚᱱ ᱵᱟᱭ ᱮᱫᱟ, ᱛᱟᱦᱞᱮ ᱚᱱᱟ ᱡᱟᱦᱟᱸ ᱦᱚᱭ ᱫᱩᱥᱟᱹᱣ ᱚ ᱦᱩᱭᱩᱜ ᱠᱟᱱ ᱠᱷᱟᱹᱛᱤᱨ ᱛᱮ ᱟᱵᱚᱣᱟᱜ ᱦᱚᱲᱢᱚ ᱨᱮ ᱵᱚᱞᱚᱱ ᱠᱟᱱᱟ ᱛᱚ ᱚᱱᱟ ᱚᱱᱟ ᱠᱷᱟᱛ ᱚᱱᱟ ᱤᱫᱤ ᱚᱱᱟ ᱠᱷᱟᱹᱛᱤᱨ ᱛᱮᱦᱚᱸ ᱟᱵᱚᱣᱟᱜ ᱟᱭᱢᱟ ᱞᱮᱠᱟᱱᱟᱜ ᱟᱡᱟᱨ ᱨᱮᱵᱚᱱ ᱯᱟᱲᱟᱜ ᱠᱟᱱᱟ, ᱦᱮᱸᱥᱮ ᱾
ᱦᱳᱭ ᱮᱠᱟᱞ ᱜᱮ, ᱟᱹᱰᱤ ᱢᱚᱸᱡᱽ ᱾ ᱟᱨ ᱢᱮᱫᱴᱟᱱ ᱠᱟᱛᱷᱟ ᱡᱟᱦᱟᱸ ᱮᱱᱟ ᱱᱚᱜ ᱞᱟᱦᱟ ᱧᱚᱜ ᱠᱟᱹᱴᱤᱜ ᱞᱟᱹᱭ ᱦᱩᱭᱱᱟ ᱡᱮ ᱵᱟᱝᱢᱟ ᱩᱸᱜ ᱚᱡᱷᱟ ᱪᱮᱛᱟᱱ ᱡᱟᱹᱥᱛᱤ ᱯᱟᱹᱛᱭᱟᱹᱣ, ᱮᱠᱷᱟᱱ ᱯᱟᱹᱦᱤᱞ ᱠᱤᱪᱷᱩ ᱚᱱᱮᱢ ᱞᱟᱹᱭ ᱠᱮᱫ ᱾ ᱠᱤᱪᱷᱩ ᱚᱡᱷᱟ ᱫᱚᱠᱚ ᱛᱟᱦᱮᱸ ᱠᱟᱱᱟ, ᱩᱝᱠᱩ ᱨᱟᱱ ᱠᱩᱛ ᱢᱩᱨᱜᱟᱹᱱ ᱛᱮᱠᱚ ᱵᱮᱥ ᱱᱤᱜ ᱠᱟᱱᱛᱮᱜ ᱥᱮ ᱱᱤᱛᱚᱜ ᱦᱚᱸ ᱧᱮᱞᱚᱜᱚᱜ ᱠᱟᱱᱟ ᱾
ᱦᱮᱸ ᱾
ᱮᱸᱜ ᱪᱮᱫᱠᱟ ᱞᱮᱠᱟᱧ ᱞᱟᱹᱭᱟ ᱚᱱᱟ ᱫᱚ, ᱠᱤᱪᱷᱩ ᱠᱤᱪᱷᱩ ᱨᱳᱜᱽ ᱨᱮᱭᱟᱜ, ᱟᱵᱚ ᱫᱚ ᱪᱮᱛᱟᱱ ᱧᱮᱞ ᱛᱮᱜᱮ, ᱵᱚᱱ ᱵᱩᱡ ᱫᱟᱲᱮᱭᱟᱜᱼᱟ, ᱱᱩᱭ ᱫᱚ ᱱᱚᱣᱟ ᱨᱳᱜᱽ ᱨᱮ, ᱟᱡᱟᱨ ᱟᱠᱟᱱᱟᱭ ᱾
ᱚᱝᱠᱟ, ᱟᱹᱰᱤ ᱜᱟᱱ ᱨᱳᱜᱽ ᱜᱮ, ᱢᱮᱱᱟᱜᱼᱟ ᱾ ᱥᱮ ᱚᱱᱠᱟ ᱦᱚᱲᱢᱚ ᱛᱩᱱᱩᱢ ᱠᱟᱛᱮᱜ ᱦᱚᱸᱠᱚ, ᱠᱤᱪᱷᱩ ᱫᱚ, ᱵᱩᱡᱚᱜ ᱜᱮᱭᱟ, ᱥᱮ, ᱧᱮᱞ ᱛᱮᱦᱚᱸ ᱛᱚ, ᱚᱱᱮ ᱚᱱᱠᱟ, ᱟᱹᱰᱤ ᱜᱟᱱ ᱨᱮᱦᱮᱫ ᱨᱟᱱ ᱠᱚ ᱢᱮᱱᱟᱜᱼᱟ, ᱡᱟᱦᱟᱸ ᱫᱚ, ᱯᱟᱹᱦᱤᱞ ᱦᱚᱲ ᱠᱚᱫᱚ ᱠᱚ, ᱵᱟᱲᱟᱭ ᱠᱟᱱ ᱛᱟᱦᱮᱱᱟ ᱾ ᱥᱮ, ᱱᱤᱛᱚᱜ ᱦᱚᱸ, ᱢᱤᱫ ᱵᱟᱨ ᱚᱱᱠᱟ ᱢᱮᱱᱟᱜ ᱠᱚ, ᱜᱮᱭᱟ, ᱡᱟᱦᱟᱸᱭ ᱫᱚ, ᱚᱱᱠᱟ ᱚᱸᱭᱻᱮ, ᱦᱚᱲᱢᱚ ᱧᱮᱞ ᱠᱟᱛᱮᱜ ᱜᱮ, ᱨᱳᱜᱽ ᱟᱡᱟᱨ ᱵᱩᱡᱟ ᱟᱠᱚ, ᱥᱮ ᱚᱱᱟ ᱚᱱᱠᱟ ᱠᱟᱛᱮᱫ ᱜᱮ, ᱨᱟᱱ ᱠᱚᱦᱚᱸ ᱠᱚ, ᱨᱮᱦᱮᱛ ᱨᱟᱱ, ᱨᱮᱦᱮᱫ ᱨᱟᱱ ᱠᱚ, ᱟᱨᱠᱤ ᱮᱢᱚᱜ ᱠᱟᱜᱼᱟ ᱠᱚ, ᱟᱨ ᱵᱮᱥ ᱦᱚᱸᱠᱚ, ᱵᱮᱥᱚᱜ ᱠᱟᱱ ᱜᱮᱭᱟ ᱾
ᱦᱮᱸ, ᱦᱮᱸ ᱟᱫᱚ ᱦᱟᱸᱜ, ᱱᱤᱛᱚᱜ ᱡᱟᱦᱟᱸ ᱞᱮᱠᱟ ᱧᱮᱞᱚᱜ ᱠᱟᱱᱟ, ᱢᱟᱱᱮ ᱤᱧ ᱫᱚ ᱱᱚᱣᱟ ᱠᱟᱛᱷᱟ ᱫᱚ ᱦᱟᱸᱜ, ᱵᱟᱹᱧ ᱞᱟᱹᱭ ᱮᱫᱟ ᱾ ᱡᱮ, ᱚᱱᱠᱟᱱ ᱠᱚ ᱚᱡᱷᱟ ᱵᱟᱹᱱᱩᱜ ᱠᱚᱣᱟ, ᱠᱤᱱᱛᱩ, ᱢᱤᱢᱤᱫᱴᱟᱝ ᱚᱱᱠᱟᱱ ᱠᱚ, ᱚᱡᱷᱟ ᱢᱮᱱᱟᱜ ᱠᱚᱣᱟ, ᱡᱟᱦᱟᱸ ᱫᱚ ᱠᱷᱩᱵ ᱵᱷᱟᱹᱜᱤ ᱠᱚ, ᱨᱟᱱ ᱢᱩᱨᱜᱟᱹᱱ ᱠᱚ ᱠᱚ ᱮᱢᱟ᱾ ᱟᱨ ᱥᱟᱶᱛᱮ, ᱚᱱᱟ ᱵᱚᱱ ᱡᱚᱢ ᱞᱮᱠᱷᱟᱱ ᱜᱮᱵᱚᱱ ᱵᱮᱥᱚᱜᱼᱟ, ᱟᱨ ᱢᱤᱢᱤᱫᱴᱟᱝ ᱚᱱᱠᱟ ᱢᱮᱱᱟᱜ ᱠᱚᱭ ᱚᱡᱷᱟ, ᱩᱱᱠᱩ ᱫᱚ ᱵᱟᱠᱚ ᱵᱷᱟᱜᱮᱭᱟ ᱾ ᱦᱮᱸ ᱥᱮ ᱾
ᱦᱮᱸᱻ ᱦᱮᱸᱻ ᱾
ᱦᱚᱸ ᱟᱫᱚ, ᱚᱱᱮ ᱚᱱᱠᱟ ᱮᱼ ᱢᱟᱱᱮ ᱚᱱᱟ ᱦᱚᱛᱮ ᱛᱮ, ᱡᱟᱦᱟᱸ ᱠᱷᱟᱹᱛᱤᱨ ᱛᱮ, ᱟᱵᱚ ᱟᱭᱢᱟ ᱞᱮᱠᱟᱱ, ᱠᱟᱹᱴᱤᱡ ᱩᱢᱮᱨ ᱨᱮᱜᱮ, ᱡᱮᱢᱚᱱ ᱤᱧ ᱢᱤᱫᱴᱮᱱ ᱫᱟᱹᱭᱠᱟᱹ ᱦᱤᱥᱟᱹᱵ ᱛᱮ, ᱱᱤᱛᱳᱜ ᱡᱩᱫᱤᱧ ᱞᱟᱹᱭᱟ, ᱤᱧ ᱢᱤᱫᱴᱮᱱ ᱜᱟᱛᱮ ᱢᱮᱱᱟᱭᱟ, ᱦᱮᱸᱥᱮ ᱾ ᱠᱩᱲᱤ ᱜᱤᱫᱽᱨᱟᱹ ᱜᱟᱛᱮ ᱜᱮ ᱦᱟᱸᱜ, ᱟᱫᱚ ᱩᱱᱤ ᱫᱚ ᱢᱟᱱᱮ, ᱡᱟᱦᱟᱸ ᱟᱵᱚ, ᱵᱨᱮᱱ ᱥᱴᱳᱠ ᱵᱚᱱ ᱞᱟᱹᱭᱟ, ᱡᱟᱦᱟᱸ ᱵᱨᱮᱱ ᱥᱴᱳᱠ ᱦᱳᱭᱳᱜ ᱜᱮᱭᱟ, ᱚᱱᱟᱫᱚ ᱩᱢᱮᱨᱟᱱ ᱦᱚᱲ ᱠᱚᱣᱟᱜ ᱨᱩᱣᱟᱹ ᱠᱟᱱᱟ, ᱦᱮᱸ ᱥᱮ, ᱠᱤᱱᱛᱩ ᱩᱱᱤ ᱡᱟᱦᱟᱸᱭ, ᱤᱧᱤᱡ ᱜᱟᱛᱮ ᱜᱤᱫᱽᱨᱟᱹ ᱢᱮᱱᱟᱭᱟ, ᱩᱱᱤ ᱫᱚ ᱤᱧ ᱟᱨ ᱟᱸᱻ ᱢᱟᱱᱮ, ᱩᱱᱤᱭᱟᱜ ᱩᱢᱮᱨ ᱫᱚ, ᱢᱟᱱᱮ ᱥᱚᱢᱟᱱ ᱥᱚᱢᱟᱱ ᱜᱮ, ᱛᱟᱞᱤᱧᱟ, ᱠᱤᱱᱛᱩ, ᱩᱱᱤ ᱩᱱᱤᱭᱟᱜ ᱱᱤᱛᱚᱜ ᱢᱟᱱᱮ, ᱚᱱᱟ ᱟᱡᱟᱨ ᱢᱮᱱᱟᱜ ᱛᱟᱭᱟ, ᱡᱟᱦᱟᱸ ᱫᱚ ᱵᱨᱮᱱ ᱥᱴᱳᱚᱠ ᱵᱚᱱ, ᱢᱮᱛᱟᱜ ᱠᱟᱱᱟ ᱾ ᱛᱚ, ᱱᱚᱶᱟ ᱠᱚᱫᱚ, ᱟᱹᱰᱤ ᱢᱟᱱᱮ ᱵᱚᱭᱚᱥᱠᱚ ᱦᱚᱲᱟᱜ ᱨᱩᱣᱟᱹ, ᱥᱮ ᱩᱢᱮᱨᱟᱱ ᱦᱚᱲ ᱠᱚᱣᱟᱜ ᱨᱩᱣᱟᱹ ᱾ ᱟᱫᱚ ᱚᱻ ᱢᱟᱱᱮ, ᱨᱮᱫᱚ ᱟᱵᱚ ᱴᱷᱮᱱ ᱦᱚᱸ, ᱧᱮᱞᱚᱜ ᱠᱟᱱᱟ ᱾ ᱢᱟᱱᱮ, ᱟᱯᱱᱟᱨᱟᱜ ᱩᱢᱮᱨᱟᱱ ᱦᱚᱲ ᱠᱚ, ᱴᱷᱮᱱ ᱦᱚᱸ, ᱧᱮᱞᱚᱜ ᱠᱟᱱᱟ ᱾ ᱦᱮᱸ ᱥᱮ‌ ᱾ ᱦᱮᱸᱻᱟᱫᱚ, ᱚᱱᱮ ᱚᱱᱟ ᱠᱚ ᱨᱮᱱᱟᱜ, ᱠᱟᱨᱚᱱ ᱫᱚ, ᱚᱱᱮ ᱟᱹᱰᱤ ᱠᱤᱪᱷᱩ ᱜᱤᱧ, ᱞᱟᱹᱭ ᱠᱮᱫᱟ ᱦᱟᱸᱜ ᱾ ᱟᱞᱟᱭᱚᱱ ᱨᱮᱱᱟᱜ, ᱴᱷᱤᱠ ᱴᱷᱟᱠ ᱢᱟᱱᱮ, ᱚᱱᱠᱟ ᱩᱱᱫᱤᱱ ᱞᱮᱠᱟ ᱫᱚ, ᱵᱟᱹᱱᱩᱜ ᱛᱟᱵᱚᱱᱟ᱾ ᱟᱸᱻ ᱤᱭᱟᱹ ᱫᱚ ᱦᱟᱸᱜ, ᱢᱟᱱᱮ ᱥᱩᱥᱛᱷ ᱥᱟᱵᱷᱟᱵᱤᱠ ᱫᱚ ᱵᱟᱹᱱᱩᱜᱼᱟ, ᱱᱮᱛᱟᱨ ᱫᱚ ᱞᱟᱭᱚᱝ ᱨᱮ, ᱟᱭᱢᱟ ᱞᱮᱠᱟᱱᱟᱜ ᱟᱻ ᱚᱱᱠᱟᱱᱟᱜ, ᱩᱡ, ᱚᱱᱮ ᱡᱟᱦᱟᱸ ᱟᱫᱷᱩᱣᱟᱹ ᱠᱚ ᱢᱮᱥᱟᱜ ᱠᱟᱱᱟ, ᱥᱮ ᱞᱟᱭᱚᱝ ᱟᱹᱰᱤ ᱡᱳᱨ ᱵᱟᱹᱲᱤᱡᱚᱜ ᱠᱟᱱᱟ ᱾ ᱥᱟᱶᱛᱮ ᱧᱩ ᱫᱟᱜ ᱨᱮᱦᱚᱸ, ᱡᱩᱫᱤ, ᱟᱵᱚ ᱵᱚᱱ ᱧᱮᱞᱟ
ᱭᱳ ᱚᱸᱰᱮ ᱠᱷᱚᱱ, ᱢᱤᱫᱴᱮᱱ ᱨᱮᱦᱟᱹᱭ ᱧᱟᱢ ᱠᱚ ᱨᱮᱦᱚᱸ, ᱱᱤᱛᱚᱜ ᱟᱨᱦᱚᱸ ᱧᱮᱞᱚᱜ ᱠᱟᱱᱟ, ᱡᱟᱹᱥᱛᱤ ᱠᱟᱭᱛᱮ ᱟᱵᱚ, ᱫᱟᱨᱮ ᱠᱚᱵᱚᱱ ᱢᱟᱜ ᱮᱭᱟ ᱾
ᱦᱮᱸ, ᱦᱮᱸ ᱦᱮᱸ, ᱮᱠᱟᱞ, ᱮᱠᱟᱞ ᱮᱠᱟᱞ ᱾
ᱵᱟᱝᱠᱷᱟᱱ, ᱚᱸᱰᱮ ᱠᱷᱚᱱ ᱦᱚᱸ, ᱟᱹᱰᱤ ᱜᱟᱱ ᱵᱟᱜᱟᱱ ᱩᱸᱻ ᱚᱱᱟ ᱠᱚᱨᱮ, ᱧᱤᱫᱟᱹᱭ ᱧᱟᱢ ᱠᱚᱜᱼᱟ ᱾
ᱦᱮᱸᱻ ᱟᱫᱚ, ᱱᱮᱛᱟᱨ ᱫᱚ ᱡᱟᱹᱥᱛᱤ ᱛᱤᱱᱟᱹᱜ ᱵᱚᱱ ᱟᱨ ᱨᱚᱦᱚᱭ ᱮᱫᱟ ᱥᱮ ᱵᱟᱝ, ᱚᱱᱟ ᱠᱷᱚᱱᱟᱜ ᱡᱟᱹᱥᱛᱤ ᱵᱚᱱ ᱢᱟᱜ ᱮᱫᱟ, ᱫᱟᱨᱮ ᱜᱮ, ᱵᱚᱱ ᱩᱡᱟᱹᱲ ᱪᱟᱵᱟᱭ ᱮᱫᱟ ᱾
ᱦᱳᱭ ᱾
ᱦᱮᱸᱻ ᱾ ᱟᱫᱚ ᱚᱱᱟ ᱦᱚᱛᱮ ᱛᱮᱜᱮ ᱦᱟᱸᱜ, ᱢᱟᱱᱮ ᱡᱟᱹᱥᱛᱤ ᱡᱤᱵᱽ ᱡᱤᱭᱟᱹᱞᱤ ᱠᱚᱦᱚᱸ, ᱱᱮᱛᱟᱨ ᱫᱚ ᱵᱤᱨ ᱵᱩᱨᱩ ᱠᱚᱨᱮ, ᱩᱱᱟᱹᱜ ᱵᱟᱠᱚ ᱧᱮᱞᱚᱜ ᱠᱟᱱᱟ ᱾ ᱟᱭᱢᱟ ᱞᱮᱠᱟᱱ ᱡᱤᱵᱽ ᱡᱤᱭᱟᱹᱞᱤ ᱠᱚ, ᱦᱟᱯ ᱦᱟᱹᱯᱤᱫ ᱦᱮᱡ ᱟᱠᱟᱱᱟ ᱾ ᱚᱱᱟ ᱠᱚ, ᱦᱮᱸ ᱾
ᱥᱮᱨ, ᱵᱤᱨ ᱵᱩᱨᱩ ᱵᱟᱹᱜᱤ ᱠᱟᱛᱮᱫ ᱱᱚᱛᱮ ᱟ ᱟᱹᱛᱩ ᱫᱤᱥᱚᱢ ᱥᱮᱫ ᱠᱚ ᱦᱤᱡᱩᱜ ᱠᱟᱱᱟ ᱠᱚ ᱟᱨ ᱟᱛᱳ ᱫᱤᱥᱚᱢ ᱥᱮᱫ ᱠᱚ ᱦᱮᱡ ᱞᱮᱱᱠᱷᱟᱱ ᱜᱮ ᱢᱟᱹᱱᱢᱤᱭᱟᱜ ᱢᱮᱫ ᱨᱮᱠᱚ ᱯᱟᱲᱦᱟᱜ ᱠᱟᱱᱟ ᱟᱨ ᱢᱟᱹᱱᱢᱤ ᱞᱟᱞᱚ ᱡᱤᱭᱟᱹᱣ ᱢᱚᱱᱮ ᱦᱚᱸ ᱜᱚᱡ ᱦᱚᱸᱠᱚ ᱜᱚᱡ ᱮᱫ ᱠᱚ ᱜᱮᱭᱟ ᱾
ᱦᱮᱸ ᱦᱮᱸ ᱮᱠᱟᱞ ᱮᱠᱟᱞ ᱟᱫᱚ ᱟᱵᱚ ᱢᱟᱹᱱᱢᱤᱭᱟᱜ ᱢᱚᱱᱮ ᱜᱮ ᱵᱟᱝᱫᱚ ᱚᱱᱠᱟᱱᱟ ᱥᱮ ᱪᱮᱫ ᱡᱤ ᱦᱚᱸ ᱢᱤᱼᱢᱤᱫᱴᱟᱝ ᱫᱚ ᱵᱟᱵᱚᱱ ᱧᱮᱞ ᱥᱟᱦᱟᱣ ᱠᱚᱣᱟ ᱾ ᱦᱮᱸ ᱾
ᱵᱤᱨ ᱵᱩᱨᱩ ᱠᱚᱦᱚᱸ ᱢᱤᱫᱴᱟᱝ ᱩᱱᱟᱹᱜ ᱢᱚᱸᱡᱽ ᱛᱟᱦᱮᱱ ᱴᱷᱟᱶ ᱛᱟᱠᱚ ᱚᱱᱟ ᱦᱚᱸᱵᱚᱱ ᱢᱟᱜ ᱩᱡᱟᱹᱲ ᱪᱟᱵᱟᱭᱮᱫᱟ ᱾ ᱟᱵᱚᱣᱟᱜ ᱥᱩᱵᱤᱫᱟᱨ ᱧᱮᱞ
ᱦᱮ ᱾ ᱡᱟᱭᱦᱳᱠ ᱚᱱᱟ ᱟᱹᱰᱤ ᱮ ᱠᱷᱟᱴᱚ ᱚᱠᱛᱚ ᱨᱮ ᱟᱭᱢᱟ ᱫᱟᱢᱟᱱ ᱫᱟᱢᱟᱱ ᱠᱟᱛᱷᱟ ᱞᱟᱝ ᱨᱚᱯᱚᱲ ᱜᱚᱫ ᱮᱱᱟ ᱾ ᱡᱚᱛᱚ ᱴᱩᱠᱩ ᱤᱧᱟᱹᱜ ᱢᱚᱱᱮ ᱦᱩᱭ ᱮᱱᱟ ᱾ ᱦᱮᱸ ᱚᱠᱛᱚ ᱠᱚᱦᱚᱸ ᱪᱟᱵᱟ ᱦᱮᱡ ᱜᱚᱫ ᱱᱟᱦᱟᱜ᱾
ᱦᱳᱭ ᱮᱠᱟ ᱾
ᱦᱮᱸ ᱟᱫᱚ ᱟᱞᱮ ᱦᱚᱸᱞᱮ ᱢᱟᱱᱮ ᱯᱚᱨᱤᱵᱮᱥ ᱨᱮ ᱟᱵᱚ ᱵᱷᱟᱹᱜᱤ ᱛᱟᱦᱮᱱ ᱞᱟᱹᱜᱤᱫ ᱫᱚ ᱟᱵᱚᱣᱟᱜ ᱜᱮ ᱟᱸᱜᱤᱵᱷᱟᱨ ᱠᱟᱱᱟ ᱪᱤᱠᱟᱹ ᱛᱮ ᱮᱸ ᱵᱷᱟᱜᱤ ᱵᱚᱱ ᱫᱚᱦᱚᱭᱟ ᱟᱫᱚ ᱮᱸ ᱱᱮᱛᱟᱨ ᱫᱚ ᱦᱟᱸᱜ ᱫᱟᱨᱮ ᱱᱟᱹᱲᱤ ᱠᱷᱚᱱᱟᱜ ᱫᱚ ᱢᱟᱹᱱᱢᱤᱭᱟᱜ ᱞᱮᱠᱷᱟ ᱜᱮ ᱡᱟᱥᱛᱤᱭ ᱠᱟᱱ ᱛᱟᱵᱚᱱᱟ ᱛᱚ ᱚᱱᱟ ᱦᱚᱛ ᱡᱟᱱᱤᱡ ᱟᱫᱚ ᱵᱟᱹᱭ ᱵᱟᱹᱭ ᱛᱮ ᱦᱚᱭᱛᱳ ᱱᱚᱣᱟ ᱫᱚ ᱱᱚᱝᱠᱟ ᱦᱚᱸ ᱦᱩᱭ ᱫᱟᱲᱮᱭᱟᱜ-ᱟ ᱟᱫᱚ ᱠᱤᱪᱷᱩ ᱫᱤᱱ ᱯᱚᱨᱮ ᱫᱚ ᱠᱤᱪᱷᱩ ᱵᱚᱪᱷᱚᱨ ᱯᱚᱨᱮ ᱦᱚᱭᱛᱳ ᱧᱮᱞ ᱵᱤᱱ ᱢᱟᱱᱮ ᱧᱮᱞ ᱢᱮ ᱦᱟᱸᱜ ᱱᱚᱣᱟ ᱫᱷᱟᱹᱨᱛᱤ ᱠᱷᱚᱱ ᱟᱫᱚ ᱟᱫᱚ ᱢᱟᱹᱱᱢᱤ ᱜᱮ ᱦᱟᱸᱜ ᱵᱟᱵᱚᱱ ᱛᱟᱦᱮᱱᱟ, ᱪᱮᱫᱟᱜ ᱥᱮ? ᱟ ᱚᱱᱮ ᱡᱮ ᱩᱱᱟᱹᱜ ᱩᱱᱟᱹᱜ ᱫᱷᱩᱣᱟᱹ ᱠᱚ ᱢᱟᱱᱮ ᱚᱱᱟ ᱠᱚᱛᱮ ᱫᱚ ᱫᱷᱟᱹᱨᱛᱤ ᱞᱚᱞᱚᱜ ᱠᱟᱱᱟ᱾ ᱛᱚ ᱚᱱᱮ ᱚᱱᱮ ᱡᱮ ᱠᱟᱹᱨᱠᱷᱟᱱᱟ ᱠᱚ ᱨᱮᱱᱟᱜ ᱫᱷᱩᱣᱟᱹ ᱡᱟᱦᱟᱸ ᱠᱟᱨᱵᱚᱱᱢᱚᱱ ᱚᱠᱥᱟᱭᱤᱰ᱾ ᱠᱚ ᱦᱤᱡᱩᱜ ᱠᱟᱱᱟ ᱚᱱᱟ ᱠᱚᱛᱮ ᱫᱚ ᱡᱷᱚᱛᱚ ᱢᱟᱱᱮ ᱫᱷᱟᱛ ᱫᱷᱟᱹᱨᱛᱤ ᱯᱩᱨᱤ ᱞᱚᱞᱚᱭ ᱮᱫᱟᱭ ᱟᱫᱚ ᱢᱤᱫ ᱫᱤᱱ ᱫᱚ ᱱᱚᱣᱟ ᱫᱷᱟᱹᱨᱛᱤ ᱯᱩᱨᱤ ᱯᱟᱞᱮᱜ ᱚᱴᱮᱡ ᱦᱚᱸ ᱫᱟᱲᱮᱭᱟᱜᱼᱟ ᱦᱟᱸᱜ ᱾
ᱦᱳᱦᱳᱭ ᱦᱳᱭ ᱦᱳᱭ ᱾
ᱦᱮᱸ ᱦᱮᱸ ᱥᱮ?
ᱦᱮᱸ ᱾